ᱦᱮᱞᱳ
ᱦᱮᱸ ᱜᱚᱝᱠᱮ ᱟᱡᱚᱢ ᱧᱟᱢᱚᱜ ᱠᱟᱱᱟ
ᱦᱳᱭ ᱟᱸᱡᱚᱢᱚᱜ ᱠᱟᱱᱟ ᱜᱚᱢᱠᱮ
ᱚ ᱜᱚᱢᱠᱮ ᱡᱚᱦᱟᱨ ᱜᱮ
ᱦᱮᱸ ᱜᱚᱢᱠᱮ ᱡᱚᱦᱟᱨ ᱜᱮ ᱜᱚᱢᱠᱮ ᱪᱮᱫ ᱞᱮᱠᱟ ᱱᱟᱯᱟᱭ ᱵᱟᱲᱟ ᱜᱮ
ᱦᱮᱸ ᱜᱚᱝᱠᱮ ᱱᱤᱭᱟᱹ ᱫᱷᱟᱨᱟ ᱫᱚ ᱱᱟᱯᱟᱭ ᱵᱟᱲᱟ ᱜᱮ ᱟᱫᱚ ᱟᱹᱵᱤᱱ ᱜᱮ ᱪᱮᱫ ᱞᱮᱠᱟ ᱵᱟᱵᱤᱱ ᱞᱟᱹᱭ ᱵᱟᱲᱟᱭᱮᱫᱟ
ᱜᱚᱢᱠᱮ ᱟᱹᱞᱤᱧ ᱦᱚᱸ ᱱᱟᱯᱟᱭ ᱵᱟᱲᱟᱜᱮ ᱦᱮᱱᱟᱜ ᱞᱤᱧᱟ ᱢᱚᱴᱟᱢᱩᱴᱤ ᱱᱚᱜᱼᱚᱭ ᱫᱟᱜ ᱡᱟᱹᱯᱩᱫ ᱫᱤᱱ ᱠᱟᱱᱟ ᱛᱤᱱᱟᱹᱜ ᱱᱟᱯᱟᱭᱮᱢ ᱛᱟᱦᱮᱱᱟ ᱪᱟ ᱵᱟᱹᱭᱦᱟᱹᱲ ᱠᱟᱹᱢᱤ ᱠᱟᱹᱢᱤᱛᱮ ᱠᱟᱹᱴᱤᱡ ᱠᱷᱩᱜ ᱢᱟᱸᱫᱟ ᱧᱟᱢ ᱧᱟᱢ ᱦᱟᱛᱟᱲ ᱟᱠᱟᱫ ᱞᱤᱧᱟᱹ
ᱟᱪᱪᱷᱟ ᱟᱪᱪᱷᱟ ᱟᱪᱪᱷᱟ ᱢᱟᱱᱮ ᱟᱹᱰᱤ ᱥᱟᱹᱨᱫᱤ ᱵᱤᱱ ᱠᱟᱹᱢᱤ ᱠᱟᱱᱟ ᱦᱮᱸ ᱥᱮ ᱠᱟᱹᱢᱤ ᱠᱚᱫᱚ ᱵᱤᱱ ᱜᱟᱱ ᱜᱮᱭᱟ ᱯᱟᱞᱮᱫ
ᱦᱮᱸ
ᱞᱟᱹᱭᱫᱟᱹᱧ ᱠᱟᱹᱢᱤ ᱠᱚᱫᱚ ᱵᱤᱱ ᱜᱟᱱ ᱜᱮᱭᱟ ᱛᱚ ᱟᱫᱚ ᱠᱟᱹᱢᱤ ᱥᱮᱬᱟ ᱦᱚᱸ ᱞᱟᱹᱠᱛᱤ ᱠᱟᱱ ᱛᱟᱵᱚᱱᱟ ᱦᱮᱸᱥᱮ ᱵᱟᱝᱼᱟ
ᱦᱩᱸ ᱠᱟᱹᱢᱤ ᱠᱚ ᱜᱚᱝᱠᱮ ᱵᱟᱢ ᱠᱟᱹᱢᱤ ᱞᱮᱠᱷᱟᱡ ᱪᱮᱫ ᱮᱢ ᱡᱚᱢᱟ
ᱦᱚᱸ ᱦᱚᱸ ᱦᱚᱸ ᱠᱟᱛᱷᱟ ᱠᱟᱱ ᱜᱮᱭᱟ
ᱛᱚ ᱜᱚᱢᱠᱮ ᱞᱟᱹᱭ ᱫᱟᱞᱤᱧ ᱟᱫᱚ ᱪᱮᱫ ᱠᱷᱮᱛ ᱠᱟᱹᱢᱤ ᱠᱚᱵᱤᱱ ᱪᱟᱞᱟᱣ ᱞᱮᱱᱟ ᱥᱮ ᱚᱠᱟᱛᱮ
ᱦᱮᱸ ᱦᱩᱭ ᱜᱚᱝᱠᱮ ᱱᱟᱛᱮ ᱠᱟᱹᱡ ᱪᱟᱥ ᱵᱟᱲᱟᱭ ᱦᱩᱭᱩᱜ ᱠᱟᱱᱟ ᱱᱛᱮᱫ ᱫᱚ
ᱚ ᱟᱫᱚ ᱪᱮᱫ ᱥᱤᱭᱳᱜ ᱠᱟᱱᱟᱵᱤᱱ ᱥᱮ ᱵᱷᱤᱛᱟᱹ ᱵᱤᱱ ᱢᱟᱜ ᱮᱫᱟ
ᱚ ᱜᱚᱢᱠᱮ ᱪᱮᱫᱤᱧ ᱢᱮᱱᱟ ᱵᱷᱤᱛᱟᱹ ᱠᱚᱞᱤᱧ ᱢᱟᱜ ᱵᱟᱲᱟᱭᱮᱫᱟ ᱟᱨ ᱥᱤᱭᱟᱹᱜ ᱦᱚᱸᱞᱤᱧ ᱥᱤ ᱦᱚᱪᱚᱭᱮᱫᱟ ᱴᱨᱮᱠᱴᱟᱨ ᱛᱮ ᱱᱮᱛᱟᱨ ᱢᱟ ᱱᱟᱦᱮᱞ ᱠᱚᱢᱟ ᱥᱮᱨᱚᱠᱚᱢ ᱛᱚ ᱰᱟᱝᱨᱟ ᱠᱚᱦᱚᱸ ᱵᱟᱹᱱᱩᱜ ᱠᱚᱣᱟ ᱡᱮ ᱱᱟᱦᱮᱞ ᱠᱚᱛᱤᱧ ᱥᱤᱭᱟ ᱚᱱᱟ ᱠᱷᱟᱹᱛᱤᱨ ᱛᱮ ᱱᱚᱜᱼᱚᱭ ᱴᱨᱟᱠᱴᱟᱨ ᱛᱮᱞᱤᱧ ᱵᱷᱤᱲᱟᱹᱣ ᱟᱠᱟᱜᱼᱟ ᱴᱨᱟᱠᱴᱟᱨ ᱨᱮᱞᱤᱧ ᱵᱷᱤᱲᱟᱹᱣ ᱟᱠᱟᱜᱼᱟ ᱟᱫᱚ ᱟᱹᱞᱤᱧ ᱫᱚ ᱠᱟᱹᱴᱤᱡ ᱟᱲᱟᱜ ᱥᱮᱫ ᱤᱧ ᱦᱮᱡ ᱠᱟᱱᱟ ᱫᱟᱠᱟᱫᱩᱧ ᱡᱚᱢᱫᱟ ᱵᱚᱞᱮ ᱫᱟᱠᱟ ᱡᱚᱢ ᱵᱮᱲᱟᱠᱟᱛᱮᱫ ᱟᱨᱦᱩᱧ ᱪᱟᱞᱟᱜ ᱵᱚᱞᱮ ᱵᱷᱤᱛᱟᱹᱜᱤᱧ ᱢᱟᱜ ᱦᱟᱴᱚᱼᱠᱟᱜ ᱥᱮᱛᱟᱜ ᱨᱮᱞᱤᱧ ᱪᱟᱞᱟᱣᱞᱮᱱᱟ ᱥᱮᱛᱟᱜ ᱛᱚᱨᱟᱨᱮ ᱪᱟ ᱧᱩ ᱠᱟᱛᱮᱫ ᱛᱚ ᱚᱱᱟ ᱠᱷᱟᱹᱛᱤᱨ ᱛᱮ ᱟᱨᱦᱚᱸ ᱞᱤᱧ ᱦᱮᱡ ᱨᱩᱣᱟᱹᱲ ᱠᱟᱱᱟ
ᱚ ᱟᱫᱚ ᱪᱟ ᱧᱩ ᱠᱟᱛᱮᱫ ᱩᱱ ᱜᱷᱟᱹᱲᱤᱡ ᱵᱤᱱ ᱠᱟᱹᱢᱤ ᱠᱮᱫᱟ ᱚᱱᱟ ᱜᱮᱛᱚ ᱟᱹᱞᱤᱧ ᱜᱮᱞᱤᱧ ᱠᱚᱭᱚᱜ ᱢᱟᱱᱮ ᱵᱟᱹᱞᱤᱧ ᱵᱩᱡ ᱫᱟᱲᱮᱭᱟᱫᱟ ᱢᱟᱱᱮ ᱵᱤᱨᱟᱴ ᱫᱟᱲᱮ ᱦᱮᱱᱟᱜ ᱛᱟᱵᱤᱱ ᱫᱚ ᱛᱟᱦᱚᱞᱮ
ᱫᱟᱲᱮ ᱫᱚ ᱵᱟᱝ ᱜᱚᱢᱠᱮ ᱚᱱᱟ ᱫᱚ ᱨᱮᱸᱜᱮᱡ ᱪᱮᱛᱟᱱ ᱛᱟᱦᱮᱱ ᱠᱷᱟᱡ ᱫᱚ ᱠᱟᱹᱢᱤ ᱦᱩᱭᱩᱜᱼᱟ ᱛᱚ ᱠᱷ ᱪᱮᱫ ᱮᱢ ᱡᱚᱢᱟ
ᱦᱮᱸ ᱠᱟᱛᱷᱟ ᱫᱚ ᱥᱟᱹᱨᱤ ᱠᱟᱱᱟ ᱢᱮᱱᱠᱷᱟᱱ ᱟᱫᱚ ᱠᱟᱹᱢᱤ ᱞᱟᱹᱜᱤᱫ ᱷᱚᱛᱚ ᱦᱚᱲᱢᱚ ᱨᱮᱫᱚ ᱡᱳᱨ ᱫᱚ ᱞᱟᱜᱟᱜ ᱟᱥᱮ ᱦᱮᱸ ᱥᱮ ᱵᱟᱝ ᱟᱨ ᱡᱳᱨ ᱞᱟᱜᱟᱣ ᱞᱟᱹᱜᱤᱫ ᱛ ᱡᱚᱢ ᱛᱚ ᱞᱟᱹᱠᱛᱤ ᱠᱟᱱᱟ ᱛᱚ ᱚ ᱟᱪᱪᱷᱟ ᱠᱷᱟᱹᱡᱟᱹᱲᱤ ᱵᱮᱤᱱ ᱡᱚᱢ ᱞᱮᱫᱟ ᱟᱪᱪᱷᱟ
ᱛᱚ ᱜᱚᱝᱠᱮ ᱞᱟᱹᱭ ᱵᱟᱲᱟᱭ ᱫᱟᱞᱤᱧ ᱛᱚ ᱴᱷᱤᱠᱜᱮᱭᱟ ᱟᱹᱵᱤᱱ ᱫᱚ ᱪᱮᱫ ᱵᱷᱤᱛᱟ ᱢᱟᱜ ᱠᱚᱫᱚ ᱵᱤᱱ ᱜᱟᱱ ᱜᱮᱭᱟ ᱥᱮ ᱵᱟᱝ
ᱦᱮᱸ
ᱚ ᱟᱪᱪᱷᱟ ᱛᱟᱦᱚᱞᱮ ᱟᱹᱰᱤ ᱱᱟᱯᱟᱭ ᱠᱟᱛᱷᱟ ᱠᱟᱹᱢᱤ ᱠᱚᱫᱚ ᱛᱟᱦᱚᱞᱮ ᱵᱷᱟᱜᱤ ᱜᱮᱵᱤᱱ ᱵᱟᱲᱟᱭ ᱜᱮᱭᱟ ᱦᱮᱸ ᱥᱮ ᱵᱟᱝ
ᱦᱳᱭ ᱦᱳᱭ ᱦᱭ
ᱛᱩ ᱜᱚᱝᱠᱮ ᱞᱟᱹᱭ ᱮ ᱫᱟᱞᱤᱧ ᱟᱫᱚ ᱟᱹᱵᱤᱱ ᱫᱚ ᱚᱲᱟᱜ ᱨᱮᱱᱟᱜ ᱵᱤᱱ ᱠᱟᱹᱢᱤᱭᱮᱫᱟ ᱥᱮ ᱦᱚᱲ ᱠᱚᱣᱟᱜ ᱵᱤᱱ ᱥᱮᱱᱚᱜ ᱠᱟᱱᱟ
ᱚᱲᱟᱜ ᱠᱚᱨᱧ ᱠᱟᱹᱢᱤᱭᱮᱫᱟ ᱥᱮ ᱚᱲᱟᱜ ᱨᱮᱦᱚᱸ ᱚᱲᱟᱜ ᱨᱮᱦᱚᱸᱧ ᱠᱟᱹᱢᱤᱭᱮᱫᱟ ᱟᱵᱚ ᱫᱚ ᱵᱮᱥᱤᱨ ᱵᱷᱟᱜᱽ ᱛᱤᱧ ᱧᱮᱞ ᱞᱮᱱᱠᱷᱟᱱ ᱫᱚ ᱟᱵᱚ ᱟᱵᱚ ᱦᱚᱲ ᱦᱚᱯᱚᱱ ᱫᱚ ᱵᱮᱥᱤᱨ ᱵᱷᱟᱜᱽ ᱜᱮ ᱠᱟᱹᱣ ᱠᱟᱹᱣᱰᱤ ᱠᱚᱛ ᱫᱚ ᱟᱹᱰᱤ ᱵᱚᱱ ᱟᱱᱟᱴ ᱜᱮᱭᱟ ᱤᱱᱟ ᱠᱷᱟᱹᱛᱤᱨ ᱛᱮ ᱠᱩᱣᱰᱤ ᱠᱚ ᱡᱚᱜᱟᱲ ᱦᱩᱭᱩᱜ ᱠᱟᱱᱟ
ᱦᱳᱭ ᱦᱳᱭ ᱛᱚ ᱜᱚᱝᱠᱮ ᱛᱚ ᱟᱯᱮᱥᱮᱫ ᱫᱚ ᱠᱩᱲᱟᱹᱭ ᱠᱚᱯᱮ ᱪᱮᱠᱟ ᱯᱮ ᱮᱢᱟ ᱠᱚᱜᱮᱭᱟ ᱡᱩᱫᱤ ᱦᱚᱲ ᱠᱚ ᱠᱟᱹᱢᱤ ᱞᱟᱹᱜᱤᱫ ᱯᱮ ᱞᱟᱜᱟᱣ ᱠᱮᱫ ᱠᱚᱣᱟ ᱦᱮᱸ ᱥᱮ ᱵᱟᱝ ᱛᱚ ᱢᱩᱱᱤᱥ ᱠᱚ ᱛᱟᱦᱮᱱᱟ ᱠᱟᱹᱢᱤ ᱠᱚ ᱛᱟᱦᱮᱱᱟ ᱦᱮᱸᱥᱮ ᱟᱫᱚ ᱢᱩᱱᱤᱥ ᱠᱚ ᱛᱤᱱᱟᱹᱜ ᱠᱟᱛᱮ ᱯᱮ ᱮᱢᱟ ᱠᱚᱣᱟ ᱠᱟᱹᱢᱤ ᱠᱚ ᱢᱟᱱᱮ ᱩᱱᱠᱩ ᱛᱤᱱᱟᱹᱜ ᱠᱟᱛᱮ ᱠᱚ ᱮᱢᱟ ᱠᱚᱣᱟᱯᱮ ᱟᱯᱮ ᱫᱚ
ᱜᱚᱝᱠᱮ ᱚᱱᱟ ᱫᱚ ᱚᱱᱟ ᱫᱚ ᱯᱚᱭᱥᱟ ᱫᱤᱱ ᱢᱚᱡᱩᱨᱤ ᱦᱤᱥᱟᱹᱵᱽ ᱛᱮᱠᱚ ᱮᱢᱟᱣ ᱠᱚᱣᱟ ᱟᱢ ᱥᱟᱵᱟᱜ ᱠᱟᱜ ᱢᱮ ᱛᱤᱱᱟᱹᱜ ᱟᱵᱤᱱ ᱛᱤᱱᱟᱹᱜ ᱜᱟᱞᱢᱟᱨᱟᱣ ᱤᱱᱟᱹᱜᱤᱱ ᱜᱟᱞᱢᱟᱨᱟᱣ ᱴᱷᱤᱠᱼᱟᱠᱟᱫᱟ ᱛᱮᱦᱮᱧ ᱫᱷᱟᱨᱤᱡ ᱛᱤᱱᱟᱹᱜ ᱡᱮ ᱛᱮᱦᱧ ᱜᱚᱴᱟ ᱫᱤᱱ ᱨᱤᱧ ᱠᱟᱹᱢᱤᱭᱟ ᱛᱤᱱᱟᱹᱜ ᱯᱚᱭᱥᱟᱢ ᱤᱢᱟᱹᱧᱟ
ᱟᱪᱪᱷᱟ ᱟᱪᱪᱷᱟ ᱟᱪᱪᱷᱟ ᱚᱱᱠᱟ ᱟᱫᱚ ᱟᱞᱮᱥᱮᱫ ᱫᱚ ᱚᱱᱮ ᱚᱱᱠᱟ ᱴᱷᱤᱠᱟᱹ ᱠᱟᱹᱢᱤ ᱢᱮᱱᱟᱜ ᱛᱟᱞᱮᱭᱟ ᱛᱚ ᱟᱫᱚ ᱴᱷᱤᱠᱟᱹ ᱠᱟᱹᱢᱤ ᱫᱚ ᱠᱟᱹᱴᱤᱡ ᱟᱞᱮᱥᱮᱫ ᱫᱚ ᱠᱟᱹᱴᱤᱡ ᱠᱚᱢ ᱜᱮ ᱠᱚ ᱮᱢᱟ ᱠᱚᱣᱟ ᱠᱚᱣᱟ ᱟᱨ ᱠᱟᱹᱢᱤ ᱦᱚᱸ ᱫᱚ ᱵᱟᱝ ᱵᱮᱥᱤ ᱜᱷᱟᱹᱲᱤᱡ ᱫᱚ ᱵᱟᱠᱚ ᱠᱟᱹᱢᱤ ᱜᱮᱭᱟ ᱛᱚ ᱟᱫᱚ ᱠᱚᱢ ᱧᱚᱜ ᱜᱮᱠᱚ ᱥᱟᱵᱟ ᱴᱷᱤᱠᱟ ᱠᱚᱫᱚ ᱛᱚ ᱢᱩᱱᱤᱥ ᱩᱱᱠᱩ ᱫᱚ ᱚᱱᱠᱟ ᱡᱟᱦᱟᱸᱭ ᱠᱚ ᱥᱤᱭᱳᱜ ᱠᱟᱱᱟ ᱠᱚ ᱦᱮᱸ ᱥᱮ ᱵᱟᱝ ᱥᱤᱭᱳᱜ ᱠᱚᱫᱚ ᱚᱱᱠᱟ ᱯᱩᱱ ᱥᱚ ᱠᱟᱛᱮᱫ ᱠᱚ ᱮᱢᱟ ᱠᱚ ᱠᱟᱱᱟ ᱟᱨ ᱡᱟᱦᱟᱸᱭ ᱩᱱᱠᱩ ᱥᱩᱫᱷᱩ ᱵᱷᱤᱛᱟᱹ ᱢᱟᱜ ᱜᱮ ᱩᱱᱠᱩ ᱫᱚ ᱥᱤᱭᱳᱜ ᱫᱚ ᱵᱟᱝ ᱩᱱᱠᱩ ᱫᱚ ᱚᱱᱠᱟ ᱩᱱᱠᱩ ᱥᱟᱲᱮ ᱯᱮᱥᱚ ᱠᱟᱛᱮᱫ ᱠᱚ ᱮᱢᱟ ᱠᱚ ᱠᱟᱱᱟ ᱯᱚᱧᱪᱟᱥ ᱴᱟᱠᱟ ᱠᱟ ᱠᱚᱢ ᱠᱚ ᱮᱢᱟ ᱠᱚ ᱠᱟᱱᱟ ᱟᱨ ᱠᱟᱹᱢᱤ ᱡᱟᱦᱟᱸᱭ ᱠᱟᱹᱢᱤ ᱫᱚ ᱢᱟᱱᱮ ᱦᱳᱲᱩ ᱨᱚᱦᱚᱭ ᱥᱮ ᱛᱚᱞᱟ ᱛᱩᱫ ᱠᱚ ᱩᱱᱠᱩ ᱡᱟᱦᱟᱸᱭ ᱠᱟᱹᱢᱤᱱ ᱠᱚ ᱩᱱᱠᱩ ᱫᱚ ᱢᱟᱱᱮ ᱯᱮ ᱥᱚ ᱠᱟᱛᱮᱫ ᱠᱚ ᱮᱢᱟ ᱠᱚ ᱠᱟᱱᱟ᱾
ᱟᱞᱮ ᱥᱮ ᱫᱚ ᱜᱚᱝᱠᱮ ᱟᱞᱮ ᱥᱮ ᱫᱚ ᱟᱞᱮ ᱥᱮ ᱫᱚ ᱠᱟᱹᱢᱤ ᱫᱚ ᱵᱷᱟᱜᱮ ᱜᱮ ᱱᱤᱛᱚᱜ ᱫᱚ ᱨᱮᱴ ᱵᱟᱠᱤ ᱜᱮ ᱨᱟᱠᱟᱜ ᱠᱟᱱᱟ ᱥᱟᱛᱥᱚ ᱴᱟᱠᱟ ᱜᱟᱱ ᱨᱟᱠᱟᱵ ᱠᱟᱱᱟ ᱦᱩᱲᱩ ᱨᱚᱦᱚᱭ ᱫᱚ᱾
ᱦᱳᱭ ᱟᱫᱚ ᱠᱟᱹᱢᱤ ᱦᱚᱸᱛᱚ ᱚᱱᱠᱟ ᱜᱮᱛᱚ ᱠᱟᱹᱢᱤ ᱦ ᱦᱩᱭᱩᱜ ᱟ ᱥᱮ ᱦᱟᱱᱮ ᱥᱮᱛᱟᱜ ᱨᱮ ᱪᱟᱞᱟᱣ ᱠᱟᱛᱮ ᱟᱨ ᱦᱟᱱᱮ ᱚᱠᱟ ᱦᱟᱱᱮ ᱛᱟᱨᱥᱤᱧ ᱟᱹᱭᱩᱵ ᱥᱮ ᱦᱮᱡ ᱦᱩᱭᱩᱜ ᱠᱟᱱᱟ ᱦᱮᱸ ᱥᱮ ᱵᱟᱝ ᱟᱫᱚ ᱛᱟᱦᱚᱞᱮ ᱫᱚ ᱨᱮᱴ ᱫᱚ ᱡᱟᱦᱟᱸᱮ ᱞᱮᱠᱟ ᱢᱮᱱᱟᱜ ᱠᱟᱹᱢᱤ ᱦᱚᱸᱛᱚ ᱚᱱᱠᱟ ᱜᱮ ᱦᱩᱭᱩᱜ ᱟ ᱥᱮ
ᱦᱳᱭ ᱜᱚᱢᱠᱮ
ᱛᱚ ᱜᱚᱢᱠᱮ ᱟᱵᱮᱱ ᱫᱚ ᱥᱚᱵᱽᱡᱤ ᱠᱚᱫᱚᱢ ᱪᱟᱥ ᱵᱟᱲᱟ ᱥᱮ ᱵᱟᱝ ᱟᱵᱮᱱ ᱫᱚ
ᱥᱚᱵᱽᱡᱤ ᱠᱚᱫᱚ ᱵᱚᱞᱛᱮ ᱚᱲᱟᱜ ᱠᱚᱨᱮ ᱜᱮ ᱠᱤᱪᱷᱤ ᱠᱤᱪᱷᱤ ᱢᱮᱱᱟᱜᱼᱟ ᱟᱫᱚ ᱚᱱᱟ ᱠᱚᱜᱮ ᱪᱟᱥ ᱵᱟᱲᱟ ᱦᱩᱭᱩᱜ ᱜᱮᱭᱟ ᱢᱟᱱᱮ ᱚᱲᱟᱜ ᱨᱮ ᱵᱚᱞᱛᱮ ᱟᱞᱮ ᱫᱚ ᱡᱟᱹᱥᱛᱤ ᱠᱤᱪᱷᱩ ᱫᱚ ᱪᱮᱫ ᱦᱚᱸ ᱵᱟᱝ ᱦᱩᱭᱩᱜ ᱛᱟᱞᱮᱭᱟ ᱱᱚᱜᱼᱚᱭ ᱡᱟᱦᱟᱸ ᱠᱚ ᱤᱭᱟᱹ ᱵᱚᱱ ᱢᱮᱛᱟᱜ ᱠᱟᱱᱟ ᱵᱷᱤᱲᱤ ᱡᱷᱤᱸᱜᱟᱹ ᱦᱮᱸ ᱥᱮ ᱵᱟᱝ ᱦᱮᱸ
ᱦᱳᱭ ᱦᱳᱭ
ᱛᱚ ᱠᱟᱨᱞᱟ ᱠᱚ ᱛᱟᱨᱯᱚᱨ ᱮ ᱢᱟᱹᱨᱤᱪ ᱠᱚ ᱵᱮᱸᱜᱟᱲ ᱠᱚ ᱦᱮᱸ ᱥᱮ ᱛᱚ ᱟᱵᱚ ᱱᱚᱭ ᱪᱮᱫ ᱠᱚ ᱞᱟᱹᱭᱟ ᱞᱟᱹᱭᱵᱤᱱ ᱥᱮ ᱵᱚᱨᱵᱚᱴᱤ ᱦᱮᱸᱥᱮ ᱚᱱᱟ ᱠᱚᱜᱮ ᱪᱟᱥ ᱵᱟᱲᱟ ᱦᱩᱭᱩᱜ ᱜᱮᱭᱟ ᱟᱫᱚ ᱪᱮᱫ ᱦᱚᱸ ᱵᱟᱝ᱾
ᱜᱚᱢᱠᱮ ᱟᱵᱮᱱ ᱫᱚ ᱠᱟᱹᱢᱤ ᱫᱚ ᱱᱟᱯᱟᱭ ᱜᱮ ᱪᱟᱥ ᱠᱟᱹᱢᱤ ᱨᱮ ᱡᱚᱲᱟᱣ ᱢᱮᱱᱟᱜᱼᱟ ᱢᱚᱡᱽ ᱜᱮ ᱪᱟᱥ ᱥᱚᱵᱡᱤ ᱠᱚᱵᱤᱱ ᱪᱟᱥ ᱵᱟᱲᱟᱭᱮᱫᱟ ᱛᱚ ᱛᱟᱦᱚᱞᱮ
ᱚ ᱜᱚᱝᱠᱮ ᱵᱩᱡᱽ ᱫᱟᱲᱮᱭᱟᱜ ᱠᱟᱱ ᱜᱮᱭᱟᱵᱤᱱ ᱟᱫᱚ ᱟᱞᱮ ᱡᱟᱦᱟᱸᱨᱮ ᱚᱲᱟᱜ ᱠᱟᱱ ᱛᱟᱞᱮᱭᱟ ᱦᱮᱸ ᱥᱮ ᱵᱟᱝ ᱚᱸᱰᱮ ᱠᱷᱚᱱ ᱫᱚ ᱵᱟᱡᱟᱨ ᱠᱚᱫᱚ ᱟᱹᱰᱤ ᱥᱟᱦᱟ ᱨᱮ ᱢᱮᱱᱟᱜ ᱛᱟᱞᱮᱭᱟ ᱞᱟᱹᱭ ᱜᱟᱱᱚᱜᱼᱟ ᱛᱚ ᱥᱚᱵᱽᱡᱤ ᱥᱮ ᱟᱱᱟᱡᱽ ᱠᱤᱨᱤᱧ ᱞᱟᱹᱜᱤᱫ ᱩᱱᱟᱹᱜ ᱥᱟᱺᱜᱤᱧ ᱫᱚ ᱪᱟᱞᱟᱣ ᱨᱮᱭᱟᱜ ᱚᱠᱛᱚ ᱦᱚᱸ ᱜᱟᱱᱩᱜᱼᱟ ᱛᱚ ᱟᱫᱚ ᱟᱨ ᱵᱟᱲᱟᱭ ᱜᱮᱭᱟᱵᱤᱱ ᱩᱱᱟᱜ ᱥᱟᱺᱜᱤᱧ ᱪᱟᱞᱟᱣ ᱠᱟᱛᱮ ᱦᱚᱸ ᱟᱨ ᱡᱟᱦᱟᱸ ᱠᱟᱹᱣᱰᱤ ᱞᱟᱜᱟᱜᱼᱟ ᱢᱟᱱᱮ ᱠᱟᱹᱴᱤᱡ ᱡᱟᱹᱥᱛᱤ ᱧᱚᱜ ᱜᱮᱭᱟ ᱟᱫᱚ ᱚᱲᱟᱜ ᱨᱮ ᱨᱚᱦᱚᱭ ᱞᱮ ᱠᱷᱟᱱ ᱫᱚ ᱡᱚᱢ ᱵᱟᱲᱟ ᱞᱮᱠᱷᱟᱡ ᱫᱚ ᱵᱷᱟᱜᱤ ᱜᱮᱭᱟ ᱠᱟᱹᱣᱰᱤ ᱦᱚ ᱟᱹᱰᱤ ᱠᱚᱢ ᱠᱷᱚᱨᱪᱚᱜᱼᱟ ᱦᱮᱸ ᱥᱮ ᱵᱟᱝ?
ᱦᱳᱭ ᱦᱳᱭ ᱜᱚᱢᱠᱮ ᱛᱚᱵᱮ ᱟᱵᱮᱱ ᱫᱚ ᱥᱩᱠᱨᱤ ᱜᱟᱹᱭ ᱰᱟᱝᱨᱟ ᱥᱩᱠᱨᱤ ᱠᱚᱵᱮᱱ ᱟᱹᱥᱩᱞᱮᱫ ᱠᱚᱣᱟ ᱥᱮ ᱵᱟᱝ? ᱥᱩᱠᱨᱤ ᱠᱚ ᱢᱮᱨᱚᱢ ᱠᱚ
ᱦᱮᱸ ᱢᱮᱱᱟᱜ ᱠᱚᱣᱟ ᱥᱟᱱᱟᱢᱟᱜ ᱜᱮ ᱢᱮᱱᱟᱜ ᱠᱚᱣᱟ ᱰᱟᱹᱝᱨᱤ ᱢᱮᱱᱟᱜ ᱠᱚᱣᱟ ᱜᱟᱹᱭ ᱢᱮᱱᱟᱜ ᱠᱚᱣᱟ ᱢᱮᱨᱚᱢ ᱢᱮᱱᱟᱜ ᱠᱚᱣᱟ ᱟᱨ ᱱᱛᱮ ᱥᱩᱠᱨᱤ ᱦᱚᱸ ᱢᱮᱱᱟᱜ ᱠᱚᱣᱟ᱾
ᱟᱫᱚ ᱩᱱᱠᱩ ᱜᱮ ᱜᱚᱝᱠᱮ ᱟᱛᱩ ᱟᱹᱛᱤᱧ ᱵᱟᱲᱟ ᱟᱹᱜᱩ ᱦᱩᱭ ᱮᱱ ᱱᱚᱜᱼᱚᱭ ᱰᱟᱹᱦᱤ ᱥᱮᱫ ᱟᱫᱚ ᱛᱮᱦᱮᱧ ᱫᱚ ᱚᱱᱠᱟ ᱵᱟᱝ ᱥᱤ ᱵᱟᱲᱟ ᱦᱩᱭᱩᱜ ᱠᱟᱱᱟ ᱛᱚ ᱟᱫᱚ ᱚ ᱟᱹᱜᱩ ᱦᱩᱭ ᱟᱠᱟᱱᱟ ᱠᱟᱹᱴᱤᱡ ᱢᱮᱨᱚᱢ ᱠᱚᱦᱚᱸ ᱛᱚ ᱧᱮᱞ ᱠᱚ ᱦᱩᱭᱩᱜ-ᱟ ᱛᱚ ᱥᱩᱠᱨᱤ ᱠᱚᱦᱚᱸ᱾
ᱚ ᱟᱪᱪᱷᱟ ᱟᱪᱪᱷᱟ
ᱛᱚ ᱜᱚᱢᱠᱮ ᱞᱟᱹᱭ ᱫᱟᱞᱤᱧ ᱟᱯᱮ ᱥᱮᱫ ᱫᱚ ᱥᱩᱠᱨᱤ ᱡᱤᱞ ᱠᱚ ᱡᱚᱢ ᱜᱮᱭᱟ ᱥᱮ ᱵᱟᱝᱟ?
ᱦᱮᱸ ᱟᱵᱚ ᱫᱚ ᱦᱚᱲ ᱦᱚᱯᱚᱱ ᱠᱟᱱᱟ ᱵᱚᱱ ᱥᱩᱠᱨᱤ ᱫᱚᱵᱚᱱ ᱡᱚᱢ ᱠᱚ ᱜᱮᱭᱟ᱾
ᱦᱮᱸ ᱚᱱᱟ ᱫᱚ ᱠᱟᱛᱷᱟ ᱠᱟᱱ ᱜᱮᱭᱟ ᱟᱫᱚ ᱦᱮᱸ ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱡᱟᱦᱟᱸᱭ ᱡᱟᱦᱟᱱᱟᱜ ᱡᱤᱞ ᱨᱮ ᱦᱚᱭ ᱛᱚ ᱵᱟᱝ ᱡᱚᱢ ᱨᱚᱦᱚᱸᱚᱭ ᱦᱚᱭᱛᱚ ᱧᱮᱞᱚᱜ ᱠᱟᱱᱟ ᱠᱤᱪᱷᱩ ᱡᱟᱭᱜᱟ ᱨᱮ ᱛᱚ ᱟᱹᱰᱤ ᱦᱚᱲ ᱰᱟᱝᱨᱤ ᱰᱟᱹᱝᱨᱤ ᱵᱟᱠᱚ ᱡᱚᱢ ᱛᱟᱵᱚᱱᱟ ᱦᱮᱸ ᱥᱮ ᱟᱹᱞᱤᱧ ᱜᱮ ᱚᱱᱠᱟ ᱵᱟᱹᱞᱤᱧ ᱡᱚᱢ ᱜᱮᱭᱟ ᱛᱚ ᱢᱮᱱᱠᱷᱟᱱ ᱫᱚ ᱥᱩᱠᱨᱤ ᱡᱤᱞ ᱫᱚ ᱡᱚᱢ ᱡᱚᱢ ᱜᱮᱭᱟᱞᱤᱧ ᱟᱨᱠᱤ᱾ ᱛᱚ ᱟᱵᱚ ᱟᱹᱫᱤᱵᱟᱹᱥᱤ ᱫᱚ ᱯᱟᱹᱦᱤᱞ ᱠᱷᱚᱱᱜᱮ ᱥᱩᱠᱨᱤ ᱡᱤᱞ ᱫᱚᱠᱚ ᱡᱚᱢ ᱛᱟᱵᱚᱱ ᱜᱮᱭᱟ ᱡᱟᱦᱟᱸ ᱞᱮᱠᱟᱱ ᱜᱮ ᱦᱮᱸ ᱥᱮ ᱵᱟᱝ ᱡᱮ ᱥᱩᱫᱩ ᱥᱟᱱᱟᱲ ᱠᱚ ᱯᱟᱲᱟᱜ ᱠᱟᱱᱟ ᱟᱹᱫᱤᱵᱟᱹᱥᱤ ᱨᱮ ᱚᱱᱠᱟ ᱫᱚ ᱵᱟᱝ ᱢᱩᱰᱟᱹ ᱠᱚ ᱥᱮ ᱠᱚᱰᱟ ᱠᱚ ᱟᱞᱮ ᱱᱚᱛᱮ ᱫᱚᱧ ᱧᱮᱞ ᱠᱟᱫᱟ ᱡᱟᱦᱟᱸᱭ ᱠᱚ ᱟᱹᱫᱤᱵᱟᱹᱥᱤ ᱠᱟᱱᱟ ᱠᱚ ᱩᱱᱠᱩ ᱜᱮ ᱠᱤ ᱥᱩᱠᱨᱤ ᱡᱤᱞ ᱫᱚᱠᱚ ᱡᱚᱢ ᱜᱮᱭᱟ᱾
ᱦᱳᱭ ᱦᱳᱭ
ᱜᱚᱝᱠᱮ ᱟᱞᱮ ᱥᱮᱫ ᱫᱚ ᱟᱞᱮ ᱥᱮᱫ ᱫᱚᱠᱚ ᱡᱚᱢ ᱜᱮᱭᱟ ᱰᱟᱹᱝᱨᱤ ᱡᱤᱞ ᱫᱚ᱾ ᱮᱵᱴᱟ ᱠᱤᱱᱛᱩ ᱤᱭᱟᱹ ᱫᱚᱠᱚ ᱥᱩᱠᱨᱤ ᱡᱤᱞ ᱫᱚ ᱠᱚᱭᱡᱟᱠ ᱠᱚ ᱡᱚᱢᱟ᱾
ᱟᱪᱪᱷᱟ ᱟᱪᱪᱷᱟ ᱟᱫᱚ ᱡᱚᱢ ᱦᱚᱸ ᱠᱟᱹᱴᱤᱡ ᱵᱷᱟᱜᱤ ᱜᱮ ᱵᱩᱡᱷᱟᱹᱜᱼᱟ᱾ ᱢᱮᱱᱠᱷᱟᱱ ᱠᱟᱹᱴᱤᱡ ᱟᱫᱚ ᱪᱮᱫ ᱵᱤᱱ ᱞᱟᱹᱭᱟ ᱥᱩᱠᱨᱤ ᱡᱤᱞ ᱫᱚ ᱡᱟᱹᱥᱛᱤ ᱧᱚᱜ ᱤᱛᱤᱞ ᱛᱟᱦᱮᱱᱟ ᱚᱱᱟ ᱤᱛᱤᱞ ᱠᱷᱟᱹᱛᱤᱨ ᱛᱮ ᱡᱚᱢ ᱵᱟᱝ ᱥᱟᱱᱟᱱᱼᱟ᱾
ᱟᱪᱪᱷᱟ ᱟᱪᱪᱷᱟ
ᱟᱫᱚ ᱟᱵᱤᱱ ᱫᱚ ᱤᱛᱤᱞ ᱠᱚᱵᱤᱱ ᱠᱩᱥᱤᱭᱟᱜ ᱜᱮᱭᱟ ᱥᱮ ᱪᱮᱫ ᱯᱟᱪᱮᱫ?
ᱜᱚᱝᱠᱮ ᱟᱹᱞᱤᱧ ᱫᱚ ᱥᱩᱠᱨᱤ ᱡᱤᱞ ᱫᱚ ᱵᱟᱹᱞᱤᱧ ᱡᱚᱢ ᱵᱟᱲᱟᱭᱟ ᱚᱲᱟᱜ ᱨᱮᱱ ᱦᱚᱲ ᱠᱚ ᱡᱚᱢ ᱵᱟᱲᱟᱭ ᱛᱟᱹᱞᱤᱧᱟ᱾
ᱚ ᱟᱹᱵᱤᱱ ᱫᱚ ᱡᱚᱢ ᱜᱮ ᱵᱟᱵᱤᱱ ᱡᱚᱢᱟ?
ᱦᱮ ᱟᱞᱤᱧ ᱫᱚ ᱡᱚᱢ ᱜᱮ ᱵᱟᱹᱞᱤᱧ ᱡᱚᱢᱟ ᱜᱚᱢᱠᱮ ᱟᱞᱤᱧ ᱫᱚ᱾
ᱟᱫᱚ ᱪᱮᱠᱟ ᱨᱩ ᱨᱩᱣᱟᱹ ᱠᱚ ᱦᱩᱭ ᱵᱟᱲᱟ ᱟᱠᱟᱜ ᱵᱮᱱᱟ ᱥᱮ ᱨᱩᱪᱤ ᱜᱮ ᱵᱟᱹᱱᱩᱜ ᱛᱟᱵᱤᱱᱟ ᱚᱠᱟᱴᱟᱜ ᱠᱷᱟᱹᱛᱤᱨ ᱛᱮ ᱵᱟᱹᱵᱤᱱ ᱡᱚᱢᱟ?
ᱜᱚᱝᱠᱮ ᱟᱹᱞᱤᱧ ᱫᱚ ᱠᱟᱹᱴᱤᱡ ᱠᱷᱚᱡ ᱜᱮ ᱦᱩᱰᱤᱧ ᱠᱟᱹᱴᱤᱡ ᱠᱷᱚᱡ ᱜᱮ ᱵᱟᱹᱞᱤᱧ ᱡᱚᱢ ᱟᱠᱟᱜᱼᱟ ᱛᱚ᱾ ᱚᱱᱟ ᱠᱷᱟᱹᱛᱤᱨ ᱛᱮ ᱵᱟᱝ ᱢᱚᱱ ᱡᱚᱢ ᱫᱚ
ᱚᱶ ᱜᱚᱝᱠᱮ ᱟᱹᱞᱤᱧ ᱦᱚᱸ ᱵᱟᱹᱞᱤᱧ ᱡᱚᱢ ᱛᱟᱦᱮᱸᱫ ᱜᱮ ᱠᱟᱹᱴᱤᱡ ᱠᱷᱚᱱ ᱜᱮ ᱟᱫᱚ ᱱᱚᱜ ᱚᱭ ᱦᱚᱲ ᱠᱚᱠᱚ ᱡᱚᱢ ᱵᱟᱲᱟᱭᱟ ᱥᱮ ᱟᱫᱚ ᱧᱮᱞ ᱟᱹᱞᱤᱧ ᱦᱚᱸ ᱠᱟᱹᱴᱤᱡ ᱞᱚᱵᱽ ᱜᱮᱞᱤᱧ ᱵᱩᱡᱷᱟᱹᱣᱟ ᱦᱮᱸ ᱟᱫᱚ ᱩᱱᱠᱩ ᱧᱮᱞ ᱧᱮᱞ ᱛᱮ ᱟᱹᱞᱤᱧ ᱫᱚ ᱟᱨ ᱞᱤᱧ ᱯᱟᱹᱨᱠᱟᱹ ᱪᱟᱵᱟᱭᱮᱱᱟᱞᱤᱧ ᱟᱨ ᱵᱟᱹᱞᱤᱧ ᱡᱚᱢ ᱫᱟᱲᱮᱭᱟᱜ ᱨᱮᱦᱚᱸ ᱢᱟᱱᱮ ᱦᱚᱲ ᱟᱨᱠᱤ ᱠᱟᱛᱷᱟ ᱛᱮᱫᱚ ᱵᱟᱹᱞᱤᱧ ᱛᱟᱭᱱᱚᱢ ᱵᱟᱲᱟᱜ ᱜᱮᱭᱟ ᱛᱚ᱾ ᱛᱚ ᱚᱱᱟ ᱫᱤ ᱛᱮ ᱟᱹᱞᱤᱧ ᱦᱚᱞᱤᱧ ᱯᱟᱹᱨᱠᱟᱹᱣ ᱪᱟᱵᱟᱭᱮᱱᱟ᱾
ᱚᱸᱻ ᱟᱪᱪᱷᱟ ᱟᱪᱪᱷᱟ ᱚᱱᱠᱟ ᱛᱚᱵᱮ ᱥᱮᱬᱟᱣ ᱠᱟᱜ ᱵᱷᱟᱞᱤ ᱜᱮ ᱟᱹᱞᱤᱧ ᱫᱚ ᱵᱟᱹᱞᱤᱧ ᱥᱮᱬᱟ ᱫᱟᱲᱮᱭᱟᱫᱟ, ᱟ ᱱᱤᱭᱟᱹ ᱜᱮ
ᱦᱳᱭ ᱦᱳᱭ ᱟᱫᱚ ᱥᱮᱬᱟ ᱞᱟᱹᱠᱛᱤ ᱠᱟᱱ ᱜᱮᱭᱟ ᱡᱩᱫᱤ ᱥᱟᱯᱚᱡᱽ ᱮᱢᱚᱱ ᱦᱩᱭ ᱟᱠᱟᱱᱟ ᱦᱮᱸ ᱥᱮ ᱵᱟᱝ᱾ ᱟᱫᱚ ᱱᱟᱹᱭᱦᱟᱹᱨ ᱨᱮ ᱪᱟᱞᱟᱣᱟᱠᱟᱱ ᱵᱤᱱ ᱟᱫᱚ ᱩᱱᱠᱩ ᱫᱚ ᱱᱟᱜ ᱦᱚᱭ ᱵᱟᱝ ᱵᱟᱠᱚ ᱵᱟᱲᱟᱭᱟ ᱟᱹᱵᱤᱱ ᱫᱚᱵᱤᱱ ᱥᱩᱠᱨᱤ ᱡᱤᱞ ᱵᱤᱱ ᱡᱚᱢ ᱜᱮᱭᱟ ᱥᱮ ᱵᱟᱝ ᱦᱮᱸ ᱟᱫᱚ ᱡᱚᱢ ᱵᱤᱱ ᱫᱩᱲᱩᱵ ᱟᱨ ᱥᱩᱠᱨᱤ ᱡᱤᱞ ᱠᱚ ᱟᱹᱜᱩᱣᱟᱜ ᱵᱤᱱᱟ ᱦᱮᱸ ᱥᱮ ᱵᱟᱝ ᱟᱨ ᱩᱱ ᱦᱤᱞᱚᱜ ᱫᱚ ᱧᱮᱞ ᱢᱮ ᱮᱴᱟᱜ ᱡᱤᱞ ᱠᱚᱦᱚᱸ ᱵᱟᱠᱚ ᱟᱹᱜᱩ ᱠᱮᱫᱟ ᱩᱛᱩ ᱠᱚᱦᱚᱸ ᱵᱟᱹᱱᱩᱜᱼᱟ ᱥᱩᱠᱨᱤ ᱡᱤᱞ ᱟᱨ ᱫᱟᱠᱟ ᱛᱟᱦᱚᱞᱮ ᱩᱱᱨᱮ ᱟᱫᱚ ᱪᱮᱫ ᱵᱤᱱ ᱪᱤᱠᱟᱹᱭᱟ?
ᱛᱚ ᱜᱚᱝᱠᱮ ᱟᱹᱰᱤ ᱥᱚᱢᱚᱥᱥᱟ ᱛᱚ ᱢᱮᱛᱟ ᱦᱩᱭᱩᱜᱼᱟ, ᱜᱚᱝᱠᱮ ᱪᱮᱫ? ᱢᱟ ᱟᱫᱚ
ᱦᱳ ᱯᱳᱭᱞᱳ ᱨᱮᱜᱮ ᱵᱤᱱ ᱞᱟᱹᱭ ᱛᱟᱵᱚᱱᱟ ᱯᱟᱪᱷᱮ ᱪᱚᱝ ᱥᱮ ᱪᱮᱠᱟᱮ ᱟᱹᱞᱤᱧ ᱫᱚ ᱵᱟᱹᱞᱤᱧ ᱡᱚᱢᱟ ᱦᱮᱸ ᱥᱮ᱾
ᱳᱭᱻ
ᱚᱸᱻ
ᱟᱹᱞᱤᱧ ᱫᱚ ᱜᱚᱝᱠᱮ ᱱᱟᱹᱭᱦᱟᱹᱨ ᱠᱚᱞᱤᱧ ᱪᱟᱞᱟᱜ ᱠᱷᱟᱱ ᱫᱚ ᱟᱹᱞᱤᱧ ᱫᱚ ᱞᱟᱦᱟ ᱨᱮᱜᱮ ᱞᱤᱧ ᱞᱟᱹᱭ ᱟᱠᱚ ᱨᱮ ᱠᱚ ᱵᱟᱰᱟᱭ ᱜᱮ ᱛᱟᱹᱤᱧᱟ᱾ ᱡᱮ ᱡᱟᱢᱟᱭ ᱠᱚᱲᱟ ᱫᱚ ᱥᱩᱠᱨᱤ ᱡᱤᱞ ᱫᱚ ᱵᱟᱭ ᱡᱚᱢ ᱵᱟᱲᱟᱭᱟ ᱛᱚ ᱩᱱᱤ ᱫᱚ ᱞᱟᱦᱟ ᱠᱷᱚᱱ ᱜᱮ ᱮᱴᱟᱜᱟᱜ ᱠᱚ ᱩᱛᱩ ᱟᱫᱮᱭᱟ ᱠᱚ
ᱟᱪᱪᱷᱟ ᱟᱪᱪᱷᱟ ᱟᱪᱪᱷᱟ ᱛᱚ ᱜᱚᱝᱠᱮ ᱟᱹᱵᱤᱱ ᱞᱟᱹᱭᱫᱟ ᱠᱩᱞᱤᱭᱮᱫ ᱵᱤᱱᱟᱞᱤᱧ ᱟᱹᱵᱤᱱ ᱫᱚ ᱵᱟᱯᱞᱟ ᱜᱮᱭᱟᱵᱤᱱ ᱥᱮᱵᱤᱱ ᱰᱟᱺᱜᱩᱣᱟᱹ ᱜᱮᱭᱟ?
ᱜᱚᱝᱠᱮ ᱟᱹᱞᱤᱧ ᱫᱚᱞᱤᱧ ᱪᱮᱫ ᱞᱤᱧ ᱞᱟᱹᱭᱟ ᱵᱟᱯᱞᱟ ᱫᱚ ᱵᱟᱯᱞᱟ ᱞᱮᱠᱟ ᱜᱮ᱾ ᱛᱚ ᱜᱚᱝᱠᱮ ᱟᱹᱞᱤᱧ ᱫᱚ ᱪᱮᱫ ᱞᱮᱠᱟ ᱵᱚᱞᱮ ᱟᱹᱞᱤᱧ ᱫᱚ ᱥᱟᱨ ᱥᱟᱹᱜᱩᱱ ᱵᱟᱯᱞᱟ ᱜᱮ ᱵᱚᱞᱮ᱾ ᱱᱚᱛᱮᱱ ᱠᱚ ᱦᱟᱸᱰᱮᱱ ᱠᱚ ᱜᱟᱞᱢᱟᱨᱟᱣ ᱴᱷᱤᱠ ᱦᱩᱭ ᱟᱠᱟᱱᱟ ᱡᱚᱛᱚ ᱠᱤᱪᱷᱩ ᱠᱚᱨᱟᱣ ᱦᱩᱭ ᱟᱠᱟᱱᱟ᱾ ᱠᱷᱟᱹᱞᱤ ᱵᱟᱯᱞᱟ ᱛᱮᱜᱮ ᱵᱟᱝ ᱦᱩᱭ ᱟᱠᱟᱱᱟ ᱠᱷᱟᱹᱞᱤ ᱱᱚᱣᱟ ᱜᱮ ᱡᱚᱛᱚ ᱠᱤᱪᱷᱩ ᱫᱚ ᱜᱟᱞᱢᱟᱨᱟᱣ ᱵᱚᱞᱮ ᱟᱹᱛᱩ ᱢᱟᱺᱡᱷᱤ ᱦᱟᱲᱟᱢ ᱥᱮ ᱢᱟᱭᱟᱢ ᱯᱟᱸᱡᱟ ᱠᱚ ᱡᱚᱛᱚ ᱠᱤᱪᱷᱩ ᱡᱚᱛᱚ ᱠᱤᱪᱷᱩ ᱦᱟᱱᱟ ᱱᱤᱭᱟᱹ ᱡᱮ ᱟᱵᱚ ᱥᱟᱱᱛᱟᱲ ᱥᱚᱢᱟᱡᱽ ᱨᱮ ᱡᱟ ᱠᱟᱹᱢᱤᱦᱚᱨᱟ ᱢᱮᱱᱟᱜ-ᱟ, ᱡᱚᱛᱚ ᱠᱤᱪᱷᱩ ᱠᱚᱨᱟᱣ ᱦᱩᱭ ᱟᱠᱟᱱᱟ᱾ ᱠᱷᱟᱹᱞᱤ ᱵᱟᱯᱞᱟ ᱴᱩᱠᱩᱱ ᱜᱮ
ᱦᱮᱸ ᱜᱚᱝᱠᱮ ᱟᱹᱵᱤᱱᱟᱜ ᱠᱟᱛᱷᱟ ᱟᱹᱰᱤ ᱱᱟᱯᱟᱭ ᱛᱮᱞᱤᱧ ᱟᱸᱡᱚᱢ ᱠᱮᱫᱟ ᱢᱮᱱᱠᱷᱟᱱ ᱦᱳᱭ ᱡᱟᱦᱟᱸ ᱵᱤᱱ ᱞᱟᱹᱭ ᱠᱮᱫᱟ ᱢᱟᱭᱟᱢ ᱯᱟᱸᱡᱟ ᱛᱚ ᱟᱹᱞᱤᱧ ᱫᱚ ᱴᱷᱤᱠ ᱱᱚᱣᱟ ᱫᱚ ᱵᱟᱹᱞᱤᱧ ᱵᱟᱲᱟᱭᱟ ᱢᱟᱭᱟᱢ ᱯᱟᱸᱡᱟ ᱪᱮᱫ ᱞᱮᱠᱟ ᱫᱚ ᱢᱟᱭᱟᱢ ᱯᱟᱸᱡᱟ ᱫᱚ?
ᱜᱚᱝᱠᱮ ᱢᱟᱭᱟᱢ ᱯᱟᱸᱡᱟ ᱫᱚ ᱦᱩᱭᱩᱜ ᱠᱟᱱᱟ ᱡᱮᱴᱟ ᱠᱩᱲᱤ ᱥᱮᱱ ᱠᱷᱚᱱ ᱡᱮᱛᱮ ᱠᱚ ᱪᱟᱞᱟᱜᱼᱟ ᱩᱱᱠᱩ ᱟᱹᱛᱳ ᱢᱚᱬᱮ ᱦᱚᱲ ᱥᱮ ᱠᱩᱲᱤ ᱨᱤᱱ ᱟᱭᱳ ᱵᱟᱵᱟ ᱫᱚᱠᱚ ᱟᱹᱛᱳ ᱢᱚᱬᱮ ᱦᱚᱲ ᱠᱚ ᱪᱟᱞᱟᱣᱮᱱᱟ ᱡᱟ ᱜᱮ ᱤᱭᱟᱹ ᱠᱚᱲᱟ ᱚᱲᱟᱜ ᱡᱮ ᱚᱸᱰᱮ ᱠᱚ ᱚᱸᱰᱮ ᱠᱚ ᱜᱟᱞᱢᱟᱨᱟᱣ ᱟᱹᱜᱩᱭᱟ ᱡᱮ ᱚᱸᱰᱮ ᱚᱸᱰᱮ ᱡᱟᱢᱟᱭ ᱠᱚᱲᱟ ᱠᱚ ᱠᱩᱞᱤᱭᱮᱭᱟ ᱥᱮ ᱡᱮ ᱩᱱᱤ ᱵᱟᱹᱦᱩ ᱤᱫᱤ ᱠᱟᱛᱮ ᱩᱱᱤ ᱠᱩᱞᱤᱭ ᱮᱭ ᱪᱟᱞᱟᱣ ᱟᱠᱟᱱᱟᱭ ᱩᱱᱤ ᱠᱩᱲᱤ ᱠᱩᱞᱤ ᱮᱭᱟᱠᱚ ᱡᱮ ᱱᱤᱝᱠᱟ ᱡᱮ ᱟᱢ ᱫᱚ ᱢᱚᱱ ᱡᱮ ᱟᱢᱟᱜ ᱢᱚᱱ ᱛᱮᱜᱮᱢ ᱦᱮᱡ ᱟᱠᱟᱱᱟ ᱥᱮ ᱟᱹᱜᱩ ᱟᱠᱟᱫ ᱢᱮᱭᱟ ᱥᱮ ᱪᱮᱫ ᱞᱮᱠᱟ ᱥᱮ ᱠᱩᱥᱤ ᱥᱮ ᱨᱟᱹᱡᱤ ᱥᱮ ᱛᱟᱦᱮᱱ ᱜᱮᱭᱟᱢ ᱩᱱᱤ ᱴᱷᱮᱱ ᱥᱮ ᱵᱟᱢ ᱛᱟᱦᱮᱱᱟ ᱚᱱᱮ ᱚᱱᱠᱟ ᱟᱨ ᱠᱚᱲᱟ ᱦᱚᱸ ᱠᱚ ᱠᱩᱞᱤ ᱮᱭᱟᱭ ᱡᱮᱻ ᱡᱮ ᱫᱚᱦᱚᱭᱟᱢ ᱥᱮ ᱵᱟᱝ ᱥᱮ ᱢᱤᱫ ᱫᱤᱱ ᱞᱟᱹᱜᱤᱫ ᱥᱮ ᱵᱟᱨ ᱫᱤᱱ ᱞᱟᱹᱜᱤᱫ ᱜᱮ ᱥᱮ ᱥᱟᱨᱟ ᱡᱤᱵᱚᱱ ᱞᱟᱹᱜᱤᱫ ᱚᱱᱟ ᱠᱚᱠᱚ ᱠᱩᱞᱤᱭᱟ ᱟᱨ ᱪᱮᱫ ᱜᱮ ᱵᱟᱝ᱾
ᱚ ᱟᱪᱪᱷᱟ ᱛᱟᱦᱚᱞᱮ ᱟᱹᱵᱤᱱ ᱫᱚ ᱪᱮᱫ ᱵᱤᱱ ᱞᱟᱹᱭ ᱠᱮᱫᱟ
ᱜᱚᱝᱠᱮ ᱟᱹᱞᱤᱧ ᱫᱚᱞᱤᱧ ᱞᱟᱹᱭ ᱠᱟᱜᱼᱟ ᱥᱟᱨᱟ ᱡᱤᱵᱚᱱ ᱜᱮ ᱜᱚᱝᱠᱮ ᱛᱚ
ᱦᱮᱸ ᱥᱟᱨᱟ ᱡᱤᱵᱚᱱ ᱜᱮᱛᱚ ᱞᱟᱹᱭ ᱦᱩᱭᱩᱜᱼᱟ ᱵᱟᱠᱷᱟᱱ ᱠᱤ ᱠᱚ ᱫᱚᱦᱚᱭ ᱛᱟᱹᱵᱤᱱᱟ ᱤᱫᱤ ᱩᱛᱟᱹᱨ ᱛᱟᱹᱵᱤᱱᱟ ᱠᱚ ᱦᱮᱸ ᱥᱮ ᱵᱟᱝ ᱦᱮᱸ
ᱛᱚ ᱚᱱᱟ ᱠᱚᱜᱮ ᱜᱟᱞᱢᱟᱨᱟᱣ ᱫᱚ ᱚᱱᱟ ᱠᱚᱜᱮ ᱵᱮᱥᱤᱨ ᱵᱷᱟᱜ ᱜᱟᱞᱢᱟᱨᱟᱣ ᱫᱚ ᱦᱩᱭᱩᱜᱼᱟ᱾
ᱦᱮᱸ ᱛᱚ ᱟᱹᱰᱤ ᱱᱟᱯᱟᱭ ᱵᱩᱡᱷᱟᱹᱣᱮᱱᱟ ᱜᱚᱝᱠᱮ ᱟᱹᱵᱤᱱ ᱚᱱᱮ ᱡᱟᱦᱟᱸ ᱵᱟᱹᱞᱤᱧ ᱵᱟᱲᱟᱭ ᱛᱟᱦᱮᱸ ᱞᱤᱧ ᱥᱚᱫᱚᱨᱟᱜ ᱞᱤᱧᱟ ᱵᱤᱱ ᱟᱹᱞᱤᱧ ᱦᱚᱞᱤᱧ ᱵᱟᱲᱟᱭ ᱠᱮᱫᱟ᱾ ᱟᱫᱚ ᱟᱞᱮᱥᱮᱫ ᱫᱚ ᱦᱚᱭ ᱛᱚ ᱢᱮᱱᱟᱜᱼᱟ ᱢᱮᱱᱠᱷᱟᱱ ᱚᱱᱠᱟ ᱧᱩᱛᱩᱢ ᱛᱮ ᱥᱮ ᱪᱮᱫ ᱞᱮᱠᱟ ᱟᱫᱚ ᱦᱚᱭᱛᱳ ᱡᱟᱦᱟᱸ ᱠᱤᱛᱩ ᱵᱟᱹᱞᱤᱧ ᱟᱡᱸᱚᱢ ᱵᱟᱲᱟ ᱠᱟᱫᱟ ᱢᱤᱫᱴᱮᱱ ᱜᱟᱛᱮ ᱜᱤᱫᱽᱨᱟᱹ ᱢᱮᱱᱟᱭ ᱛᱟᱞᱤᱧᱟ ᱱᱚᱝᱠᱟ ᱪᱮᱫ ᱠᱚ ᱞᱟᱹᱭᱟ ᱦᱚᱜᱼᱚᱭ ᱱᱚᱛᱮ ᱤᱭᱟᱹ ᱥᱤᱠᱟᱹᱨ ᱫᱤᱥᱚᱢ ᱚᱱᱛᱮ ᱦᱮᱸ ᱥᱮ ᱟᱫᱚ ᱩᱱᱠᱩ ᱥᱮᱫ ᱦᱚᱸ ᱠᱟ ᱢᱟᱭᱟᱢ ᱯᱟᱸᱡᱟ ᱠᱚ ᱪᱟᱞᱟᱜ ᱜᱮᱭᱟ ᱟᱫᱚ ᱟᱫᱚ ᱟᱹᱞᱤᱧ ᱞᱤᱧ ᱠᱩᱞᱤᱭᱮᱫ ᱠᱚᱛᱷᱮᱸ ᱢᱟᱭᱟᱢ ᱯᱟᱸᱡᱟ ᱫᱚ ᱪᱮᱫ ᱞᱮᱠᱟ ᱛᱚ ᱴᱷᱤᱠ ᱢᱚᱛᱚ ᱵᱟᱠᱚ ᱞᱟᱹᱭ ᱫᱟᱲᱮᱭᱟᱫ ᱞᱤᱧᱟᱹ ᱞᱟᱹᱭ ᱫᱟᱠᱚ ᱪᱚ ᱤᱫᱤ ᱢᱮᱭᱟ ᱟᱫᱚ ᱩᱱ ᱫᱚ ᱚᱠᱛᱚ ᱵᱟᱝ ᱛᱟᱦᱮᱸ ᱠᱷᱟᱹᱛᱤᱨ ᱛᱮ ᱟᱫᱚ ᱪᱟᱞᱟᱣ ᱠᱩ ᱵᱟᱝ ᱪᱟᱞᱟᱣ ᱵᱟᱲᱟ ᱦᱩᱭ ᱞᱮᱱᱟ ᱛᱚ ᱟᱫᱚ ᱟᱫᱚ ᱵᱟᱠᱷᱟᱱ ᱵᱟᱲᱟᱭ ᱧᱟᱢ ᱠᱚᱜ ᱠᱮᱭᱟ᱾
ᱦᱳᱭ ᱦᱳᱭ ᱚᱱᱟ ᱦᱚᱸ ᱴᱷᱤᱠ ᱱᱤᱛᱚᱜ ᱫᱚ ᱡᱟᱦᱟᱸ ᱛᱤᱥ ᱵᱤᱱ ᱦᱤᱡᱩᱜ ᱠᱟᱱᱟ ᱟᱹᱞᱤᱧ ᱞᱤᱧ ᱟᱹᱛᱩ ᱠᱚᱨᱮ ᱡᱩᱫᱤ ᱚᱱᱠᱟ ᱦᱩᱭᱩᱜ ᱠᱷᱟᱡ ᱛᱚ ᱠᱷᱚᱵᱚᱨ ᱵᱤᱱᱟᱞᱤᱧ ᱠᱷᱚᱵᱚᱨ ᱵᱤᱞᱟ ᱞᱤᱧ ᱟᱵᱤᱱ ᱵᱤᱱ ᱦᱤᱡᱩᱜ-ᱟ ᱨᱟᱜ ᱵᱟᱲᱟᱭ ᱟᱫᱚ ᱜᱚᱝᱠᱮ ᱟᱫᱚ ᱢᱮᱱᱮᱜ ᱠᱟᱱᱟ ᱞᱤᱧ ᱚᱠᱛᱚ ᱠᱚᱦᱚ ᱦᱩᱭ ᱦᱮᱡ ᱱᱟ ᱛᱚ ᱢᱟ ᱛᱚᱵᱮ ᱱᱤᱛ ᱵᱮᱲᱟ ᱫᱚ ᱱᱤ
ᱦᱳᱭ ᱜᱚᱝᱠᱮ ᱢᱟ ᱛᱟᱞᱚᱦᱮ ᱱᱤᱛ ᱫᱷᱟᱹᱵᱤᱡ ᱫᱚ ᱱᱚᱝᱠᱟ ᱜᱮ ᱟᱹᱰᱤ ᱨᱚᱲ ᱠᱟᱛᱮ ᱟᱹᱰᱤ ᱱᱟᱯᱟᱭ ᱵᱩᱡᱷᱟᱹᱣ ᱱᱟ᱾ ᱛᱚ ᱡᱚᱦᱟᱨ ᱜᱮ ᱜᱚᱝᱠᱮ